ᱦᱮᱸ ᱜᱚᱝᱠᱮ?
ᱦᱮᱸ ᱡᱚᱦᱟᱨ ᱜᱮ ᱡᱚᱦᱟᱨ ᱜᱮ᱾
ᱟᱪᱪᱷᱟ ᱪᱮᱫ ᱞᱮᱠᱟ ᱫᱟᱠᱟ ᱠᱚ ᱡᱚᱢ ᱵᱟᱲᱟ ᱦᱩᱭᱩᱜ ᱠᱟᱱᱟ ᱥᱮ ᱟᱹᱣᱨᱤ?
ᱫᱟᱠᱟ ᱠᱚᱫᱚ ᱟᱹᱣᱨᱤᱭᱟᱜᱼᱟ᱾ ᱡᱤᱨᱟᱹᱣ ᱠᱟᱱᱟᱢ ᱥᱮ ᱪᱮᱱ?
ᱦᱮᱸ ᱱᱚᱜᱚᱭ ᱡᱤᱨᱟᱹᱣ ᱦᱩᱭ ᱠᱟᱱᱟ ᱤᱧ ᱫᱚ ᱡᱚᱢ ᱵᱟᱲᱟ ᱠᱟᱛᱮᱜ ᱱᱟᱦᱟᱸᱜ᱾ ᱟᱫᱚ ᱜᱚᱝᱠᱮ
ᱦᱮᱸ
ᱦᱮᱸ ᱪᱮᱫ ᱞᱮᱠᱟ ᱟᱯᱮᱥᱮᱫ? ᱯᱚᱨᱚᱵᱽ ᱠᱚ ᱥᱮ ᱪᱮᱫ ᱯᱟᱛᱟ ᱠᱚ ᱦᱩᱭ ᱵᱟᱲᱟᱜ ᱛᱟᱵᱚᱱᱟ?
ᱯᱟᱛᱟ ᱠᱚᱫᱚ ᱦᱟᱸᱜ ᱥᱮᱨᱚᱠᱚᱢ ᱫᱚ ᱵᱟᱝ ᱦᱩᱭᱩᱜᱼᱟ ᱟᱞᱮ ᱥᱮᱱ ᱫᱚ ᱟᱯᱮ ᱥᱮᱫ ᱜᱮ ᱪᱮᱫ ᱠᱟ?
ᱦᱳᱭ ᱟᱞᱮ ᱠᱚ ᱥᱮᱫ ᱦᱚᱸ ᱯᱟᱛᱟ ᱠᱚᱫᱚ ᱵᱟᱝ ᱦᱩᱭᱩᱜᱼᱟ ᱱᱟᱦᱟᱸᱜ᱾
ᱱᱚᱜᱼᱚᱭ ᱵᱩᱨᱩ ᱵᱚᱸᱜᱟ ᱠᱚᱫᱚ ᱦᱩᱭᱩᱜ ᱟᱥᱮ ᱵᱟᱝ ᱦᱩᱭᱩᱜ ᱜᱮᱭᱟ?
ᱵᱟᱝᱼᱟ ᱱᱚᱛᱮ ᱫᱚ ᱵᱟᱝ ᱦᱩᱭᱩᱜᱼᱟ ᱱᱟᱦᱟᱸᱜ ᱚᱱᱟ ᱠᱚᱫᱚ᱾
ᱧᱮᱧᱮᱞ ᱠᱚ ᱪᱟᱞᱟᱣ ᱵᱟᱲᱟ ᱠᱟᱱ ᱜᱮᱭᱟᱢ ᱥᱮ ᱵᱟᱝ?
ᱮᱸᱦᱮᱜ ᱧᱮᱧᱮᱞ ᱠᱚᱦᱚᱸ ᱵᱟᱝ
ᱚ
ᱱᱚᱛᱮ ᱫᱚ ᱠᱷᱟᱹᱞᱤ ᱚᱱᱮ ᱵᱟᱦᱟ ᱵᱚᱸᱜᱟ ᱥᱚᱦᱚᱨᱟᱭ ᱵᱚᱸᱜᱟ ᱫᱟᱸᱥᱟᱭ ᱵᱚᱸᱜᱟ, ᱠᱟᱨᱟᱢ ᱵᱚᱸᱜᱟ᱾ ᱤᱱᱟᱹ ᱠᱚᱜᱮ ᱦᱩᱭᱩᱜᱼᱟ ᱱᱟᱦᱟᱸᱜ ᱯᱚᱨᱚᱵᱽ ᱠᱚᱫᱚ᱾
ᱟᱨ ᱥᱚᱨᱦᱟᱭ ᱫᱚ ᱚᱠᱟᱴᱟᱜ? ᱵᱚᱸᱜᱟ ᱨᱮᱯᱮ ᱵᱚᱸᱜᱟᱜ ᱜᱮᱭᱟ ᱱᱚᱛᱮ ᱥᱚᱦᱚᱨᱟᱭ ᱵᱚᱸᱜᱟ ᱥᱮ ᱱᱚᱛᱮ
ᱟᱞᱮ ᱫᱚ ᱱᱟᱦᱟᱜ ᱥᱚᱨᱚᱦᱟᱭ ᱵᱚᱸᱜᱟ ᱞᱮᱜᱮᱞᱮ ᱥᱚᱨᱦᱟᱭᱚᱜ ᱠᱟᱱ ᱛᱟᱵᱚᱱᱟ ᱟᱯᱮ ᱫᱚ
ᱟᱞᱮ ᱫᱚ ᱱᱚᱛᱮ ᱦᱟᱸᱜ ᱛᱟᱭᱚᱢ ᱥᱮᱫ ᱚᱱᱟ ᱯᱩᱥ ᱵᱚᱸᱜᱟ ᱥᱮᱱ ᱜᱮᱞᱮ ᱥᱚᱨᱦᱟᱭᱚᱜ ᱜᱮᱭᱟ ᱟᱞᱮ ᱫᱚ
ᱚᱸ ᱯᱩᱥ ᱵᱚᱸᱜᱟ ᱥᱮᱫ ᱨᱮ
ᱦᱩᱸ ᱦᱩᱸ
ᱟᱨ ᱵᱟᱦᱟ ᱵᱚᱸᱜᱟ ᱫᱚ
ᱵᱟᱦᱟ ᱵᱚᱸᱜᱟ ᱫᱚ ᱚᱱᱠᱟ ᱜᱮ ᱵᱟᱦᱟ ᱵᱚᱸᱜᱟ ᱨᱮᱜᱮ
ᱵᱟᱦᱟ ᱵᱚᱸᱜᱟ ᱨᱮᱜᱮ
ᱟᱨ ᱦᱩᱞ ᱢᱟᱦᱟ ᱠᱚ ᱪᱮᱫᱠᱟ ᱯᱮ ᱤᱭᱟᱹ ᱠᱮᱜᱼᱟ ᱯᱟᱞᱟᱣ ᱵᱟᱲᱟ ᱠᱮᱜᱼᱟ ᱦᱩᱞ ᱢᱟᱦᱟ ᱠᱚ ᱪᱮᱫᱠᱟ ᱯᱮ ᱯᱟᱞᱟᱣ ᱵᱟᱲᱟ ᱠᱮᱜᱼᱟ
ᱦᱮᱸ ᱦᱩᱞ ᱢᱟᱦᱟ ᱠᱚᱫᱚ ᱡᱟᱠ ᱡᱚᱢᱚᱠ ᱛᱮᱜᱮ ᱱᱟᱜ ᱢᱟᱱᱟᱣ ᱵᱟᱲᱟ ᱫᱚ ᱦᱩᱭᱱᱟ
ᱚᱱᱠᱟ ᱟᱹᱛᱩ ᱨᱮᱜᱮ ᱥᱮ ᱚᱱᱠᱟ ᱵᱟᱦᱟᱨᱮ ᱧᱚᱜ ᱟᱞᱮ ᱥᱮᱱ ᱦᱚᱸ ᱦᱩᱭᱮᱱ ᱜᱮᱭᱟ ᱟᱞᱮ ᱫᱚ ᱟᱹᱛᱩ ᱨᱮᱜᱮ ᱠᱚᱨᱟᱣ ᱦᱚᱪᱚ ᱠᱮᱜᱼᱟ ᱥᱟᱱᱟᱢ ᱠᱚᱲᱟ ᱠᱚᱞᱮ ᱡᱟᱣᱨᱟᱭᱮᱱᱟ ᱦᱩᱸ ᱟᱫᱚ ᱱᱟᱯᱟᱭ ᱛᱮᱜᱮ ᱱᱤᱭᱟᱹ ᱫᱟᱢ ᱫᱚ ᱦᱟᱸᱜ ᱞᱮ ᱯᱟᱞᱟᱣ ᱵᱟᱲᱟ ᱠᱮᱜᱼᱟ
ᱟᱫᱚ ᱪᱮᱫ ᱠᱚᱯᱮ ᱦᱩᱭ ᱦᱚᱪᱚᱠᱮᱫ ᱛᱟᱵᱚᱱᱟ ᱦᱩᱞ ᱢᱟᱦᱟ ᱨᱮᱫᱚ? ᱪᱮᱫ ᱠᱚ ᱱᱟᱦᱟᱜ ᱯᱮ ᱦᱩᱭ ᱦᱚᱪᱚ ᱠᱮᱫ ᱛᱟᱵᱚᱱᱟ ᱦᱩᱞ ᱢᱟᱦᱟᱨᱮ?
ᱚ ᱟᱞᱮ ᱫᱚ ᱦᱩᱞ ᱢᱟᱦᱟ ᱨᱮᱭᱟᱜᱼᱼ ᱟᱫᱚ ᱚᱱᱟ ᱠᱚ ᱜᱮᱞᱮ ᱵᱟᱲᱟᱭ ᱦᱚᱪᱚ ᱠᱮᱫ ᱠᱚᱣᱟ ᱦᱩᱸ᱾
ᱟᱜᱼᱥᱟᱨ ᱟᱛᱮ ᱚᱱᱟ ᱠᱚᱨᱮ ᱞᱮ ᱡᱟᱜᱮᱞᱮ ᱫᱟᱲᱟ ᱠᱮᱜ ᱜᱮᱭᱟ ᱚᱱᱟ ᱯᱟᱥᱮ ᱟᱹᱛᱩ ᱠᱚᱨᱮ᱾
ᱡᱮ ᱦᱩᱞ ᱞᱟᱹᱲᱦᱟᱹᱭ ᱠᱚ ᱪᱮᱫᱠᱟ ᱦᱩᱭ ᱞᱮᱱᱟ ᱦᱩᱸ, ᱪᱮᱫ ᱠᱟᱨᱚᱱ ᱛᱮ ᱚᱱᱟ ᱠᱚᱞᱮ ᱡᱟᱜᱮᱞᱮ ᱞᱟᱹᱭ ᱵᱟᱲᱟᱣᱟᱜ ᱠᱚᱣᱟ ᱟᱫᱚ ᱥᱟᱱᱟᱢ ᱦᱚᱲ ᱛᱚᱼᱼ ᱵᱟᱝᱠᱚ ᱵᱟᱲᱟᱭᱟ ᱥᱚᱴᱷᱤᱠ ᱫᱚ ᱟᱫᱚ ᱚᱱᱟ ᱠᱚᱜᱮ ᱜᱤᱫᱽᱨᱟᱹ ᱠᱚ ᱟᱛᱮᱼᱼ ᱟᱯᱮ ᱫᱚ ᱚᱠᱟ ᱨᱮᱯᱮ ᱯᱟᱞᱟᱣ ᱠᱮᱜ ᱜᱮᱭᱟ?
ᱦᱮᱸ ᱟᱞᱮ ᱦᱚᱸᱻ ᱦᱩᱞ ᱢᱟᱦᱟ ᱫᱚ ᱢᱟᱱᱟᱣ ᱦᱩᱭᱮᱱ ᱜᱮᱭᱟ ᱟᱨ ᱟᱞᱮ ᱠᱚᱫᱚ ᱦᱟᱸᱜᱼᱼ ᱢᱤᱫᱴᱮᱱ ᱰᱟᱦᱟᱨ ᱛᱟᱲᱟᱢᱞᱮ ᱫᱚᱦᱚ ᱞᱮᱫᱟ ᱟᱞᱮ ᱦᱚᱸ,
ᱚᱻ
ᱮ ᱰᱟᱦᱟᱨ ᱛᱟᱞᱟᱢ ᱞᱮ ᱫᱚᱦᱚ ᱞᱮᱫᱟ ᱡᱟᱦᱟᱸ ᱞᱮᱠᱟ ᱟᱵᱚᱼᱼ ᱱᱩᱠᱩ ᱥᱚᱨᱠᱟᱨᱤ ᱡᱟᱦᱟᱸ ᱫᱚᱼᱼ ᱡᱮᱞᱟ ᱯᱨᱚᱥᱟᱥᱚᱱ ᱠᱚᱠᱚ ᱛᱟᱦᱮᱱ ᱠᱟᱱᱟ᱾
ᱚ ᱢᱟᱱᱮᱼᱼ
ᱱᱩᱠᱩ ᱴᱷᱮᱡ ᱱᱩᱠᱩ ᱴᱷᱮᱡ ᱫᱟᱹᱵᱤ ᱥᱟᱠᱟᱢ ᱞᱮ ᱤᱫᱤ ᱠᱮᱫᱟ᱾
ᱦᱩᱸ ᱦᱩᱸ
ᱚᱱᱟ ᱥᱟᱶᱛᱮ ᱚᱱᱟ ᱰᱟᱦᱟᱨ ᱼᱼ ᱛᱟᱲᱟᱢ ᱠᱚᱫᱚᱞᱮ ᱫᱚᱦᱚ ᱞᱮᱫᱼᱟ ᱟᱹᱰᱤ ᱱᱟᱯᱟᱭ ᱦᱩᱭᱱᱟ ᱚᱱᱟ ᱜᱮ ᱦᱚᱲ ᱠᱚ ᱠᱚ ᱢᱮᱱᱮᱫ ᱠᱟᱱᱟᱼᱼ
ᱢᱟᱱᱮ ᱥᱚᱨᱠᱟᱨ ᱠᱷᱚᱱ ᱦᱚᱸ ᱜᱚᱲᱚ ᱥᱚᱯᱚᱦᱚᱫ ᱫᱚ ᱟᱹᱰᱤ ᱱᱟᱯᱟᱭ ᱜᱮᱯᱮ ᱧᱟᱢᱞᱮᱜ ᱜᱮᱭᱟ ᱵᱟᱝ?
ᱦᱳᱭ ᱧᱟᱢᱞᱮᱜ ᱜᱮᱭᱟᱞᱮ ᱱᱟᱦᱟᱜ
ᱟᱫᱚ ᱜᱚᱲᱚ ᱥᱚᱯᱚᱦᱚᱫ ᱦᱚᱸ ᱧᱟᱢ ᱞᱟᱹᱠᱛᱤ ᱠᱟᱱᱟ ᱦᱩᱸ ᱾
ᱦᱳᱭ ᱧᱟᱢ ᱫᱚ ᱞᱟᱹᱠᱼᱼ ᱞᱟᱹᱠᱛᱤ ᱠᱟᱱ ᱜᱮᱭᱟ ᱠᱟᱨ ᱵᱟᱭ ᱜᱚᱲᱚ ᱞᱮᱱᱠᱷᱟᱱ ᱢᱟ ᱵᱟᱭ ᱜᱟᱱᱚᱜᱼᱟ ᱛᱚ᱾
ᱵᱟᱭ ᱜᱟᱱᱚᱜᱼᱟ ᱫᱤᱥᱚᱢ ᱯᱷᱩᱨᱜᱟᱹᱞ ᱞᱟᱹᱜᱤᱫᱼᱼ ᱵᱤᱨ ᱵᱟᱱᱴᱟᱨ ᱠᱚ ᱠᱚ ᱛᱟᱦᱮᱸ ᱠᱟᱱᱟ ᱠᱚ᱾ ᱥᱟᱱᱟᱢ ᱦᱚᱲ ᱛᱮᱜᱮ ᱢᱟᱱᱟᱣ ᱫᱚᱨᱠᱟᱨ ᱠᱟᱱᱟ᱾
ᱦᱳᱭ ᱟᱫᱚ ᱦᱚᱜᱼᱚᱭᱼᱼ ᱡᱟᱦᱟᱸ ᱞᱮᱠᱟ ᱮᱴᱟᱜ ᱠᱚᱨᱮ ᱢᱟ ᱟᱹᱰᱤ ᱜᱟᱱ ᱧᱮᱞᱚᱜ ᱠᱟᱱᱟ,
ᱦᱩᱸ ᱦᱩᱸ
ᱦᱮᱸ ᱦᱩᱞ ᱢᱟᱦᱟ ᱨᱮ ᱱᱟᱦᱟᱜᱼᱼ ᱦ ᱦᱩᱞ ᱢᱟᱦᱟ ᱵᱟᱝ ᱠᱟᱛᱮᱫ ᱮᱴᱟᱜᱟᱜ ᱠᱚ ᱥᱟᱡᱟᱣ ᱥᱟᱯᱲᱟᱣᱮᱫ ᱠᱟᱱ ᱛᱟᱵᱚᱱᱟ᱾
ᱦᱩᱸ ᱦᱩ ᱦᱩᱸ ᱚᱱᱟ ᱦᱚᱸ ᱡᱟᱜᱮ ᱧᱮᱞ ᱵᱟᱲᱟ ᱦᱩᱭᱮᱱ ᱜᱮᱭᱟ ᱱᱚᱣᱟ ᱯᱷᱳᱱ ᱠᱚᱨᱮ ᱜᱮᱼᱼ ᱟᱫᱚ ᱩᱱᱠᱩ ᱦᱚᱸ ᱵᱟᱲᱟᱭ ᱫᱚᱨᱠᱟᱨ ᱠᱟᱱ ᱛᱟᱠᱚᱣᱟ ᱡᱮ ᱱᱚᱣᱟ ᱫᱚ ᱟᱵᱚ ᱨᱟᱹᱥᱠᱟᱹ ᱨᱮᱱᱟᱜ ᱫᱚ ᱵᱟᱝ ᱠᱟᱱ ᱛᱟᱵᱚᱱᱟ᱾
ᱮᱠᱟᱞ ᱮᱠᱟᱞ ᱱᱚᱣᱟ ᱫᱚ᱾
ᱦᱮᱸ ᱟᱵᱚ ᱨᱮᱱ ᱵᱤᱨ ᱵᱟᱱᱴᱟᱨ ᱠᱚ ᱪᱮᱫᱠᱟᱼᱼ ᱫᱤᱥᱚᱢ ᱨᱩᱠᱷᱤᱭᱟᱹ ᱞᱟᱹᱜᱤᱫ ᱥᱮ ᱟᱵᱚ ᱨᱩᱠᱷᱤᱭᱟᱹ ᱞᱟᱹᱜᱤᱫ ᱪᱮᱫ ᱞᱮᱠᱟ ᱞᱟᱹᱲᱦᱟᱹᱭ ᱠᱟᱛᱮᱫ ᱠᱚᱼᱼ
ᱫᱤᱥᱚᱢ ᱯᱷᱩᱨᱜᱟᱹᱞ ᱨᱮᱱᱟᱜ ᱠᱚ ᱨᱤᱠᱟᱹ ᱞᱮᱫᱼᱟ ᱦᱩᱸ ᱪᱮᱫᱠᱟ ᱦᱩᱞ ᱞᱟᱹᱲᱦᱟᱹᱭ ᱠᱚ ᱥᱟᱯᱲᱟᱣ ᱞᱮᱫᱼᱟ᱾
ᱦᱳᱭ ᱱᱚᱣᱟ ᱠᱚᱜᱮ ᱦᱳᱭ ᱟᱹᱰᱤᱼᱼ ᱥᱟᱸᱜᱮ ᱦᱚᱲ ᱜᱮ ᱱᱟᱦᱟᱜ ᱱᱚᱣᱟ ᱠᱚ ᱠᱟᱛᱷᱟ ᱠᱟᱹᱦᱱᱤ ᱫᱚ ᱵᱟᱝ ᱠᱚ ᱪᱮᱫ ᱟᱠᱟᱫ ᱛᱟᱵᱚᱱᱟ ᱟᱵᱚᱣᱟᱜ᱾ ᱱᱟᱜᱟᱢ ᱠᱟᱛᱷᱟ ᱠᱚ ᱟᱨ ᱚᱱᱟ ᱛᱮᱜᱮ ᱩᱱᱠᱩ ᱫᱚ ᱢᱤᱫᱴᱮᱱ ᱦᱚᱸ ᱱᱚ-ᱚᱝᱠᱟᱱᱟᱜ ᱫᱤᱱ ᱠᱚᱨᱮ
ᱦᱮᱸ ᱾
ᱟᱹᱰᱤ ᱛᱮᱫ ᱵᱟᱝ ᱴᱷᱤᱠᱟᱜ ᱡᱮ ᱤᱭᱟᱹ ᱠᱚᱠᱚ ᱦᱩᱭᱪᱚᱭᱮᱛ ᱛᱟᱵᱚᱱᱟ ᱾
ᱱᱚᱣᱟ ᱫᱚ ᱮᱠᱟᱞ ᱛᱮᱜᱮ ᱵᱟᱝ ᱴᱷᱤᱠᱟ ᱚᱱᱟ ᱛᱮᱜᱮ ᱟᱞᱮ ᱫᱚ ᱡᱟᱦᱟᱸ ᱠᱚ ᱢᱮᱱᱟᱜ ᱠᱚᱣᱟ
ᱱᱟᱦᱟᱜ ᱦᱩᱰᱤᱧ ᱵᱚᱭᱦᱟ ᱛᱟᱠᱚ ᱠᱚ ᱥᱟᱱᱟᱢ ᱜᱮ ᱚᱱᱟᱛᱮ ᱦᱩᱞ ᱨᱮᱱᱟᱜ ᱱᱟᱜᱟᱢ ᱠᱚᱞᱮ ᱞᱟᱹᱭ ᱥᱟᱰᱮᱭᱟ ᱠᱚ ᱠᱟᱱᱟ ᱾ ᱵᱟᱲᱟᱭ ᱫᱚᱦᱚ ᱠᱟᱜ ᱛᱟᱵᱚᱱ ᱯᱮ ᱱᱚᱝᱠᱟ ᱾ ᱦᱩᱞ ᱫᱚ ᱱᱚᱝᱠᱟ ᱟᱵᱚᱨᱮᱱ ᱵᱤᱨ ᱵᱟᱱᱴᱟᱨ ᱠᱚ ᱛᱟᱦᱮᱸ ᱠᱟᱱᱟ ᱾ ᱟᱵᱚ ᱞᱟᱹᱜᱤᱫ ᱱᱚᱜ ᱱᱚᱝᱠᱟ ᱞᱟᱹᱲᱦᱟᱹᱭ ᱠᱟᱛᱮᱫ ᱡᱤᱣᱤ ᱪᱟᱞᱟᱣ ᱟᱠᱟᱱ ᱛᱟᱠᱚᱣᱟ ᱾
ᱦᱳᱭ ᱟᱥᱚᱞ ᱡᱳᱥ ᱢᱚᱛᱞᱚᱵ ᱫᱚ ᱚᱸᱰᱮ ᱜᱮ ᱠᱟᱱᱟ ᱛᱚ
ᱦᱮᱸ ᱦᱩᱸ ᱟᱵᱚᱜ ᱜᱮ ᱵᱟᱝ ᱵᱚᱱ ᱞᱟᱹᱭ ᱟᱠᱚ ᱠᱷᱟᱱ ᱫᱚ ᱪᱤᱠᱟ ᱛᱮᱼᱼ ᱦᱩᱰᱤᱧ ᱵᱚᱭᱦᱟ ᱛᱟᱠᱚ ᱦᱚᱸ ᱪᱤᱨᱜᱟᱹᱞ ᱠᱚ ᱛᱟᱦᱮᱸᱱᱟ᱾
ᱦᱳᱭ ᱦᱟᱯᱮᱱ ᱫᱤᱱ ᱨᱮᱱᱟᱜ ᱚᱱᱟ ᱠᱚᱢᱟ ᱵᱟᱝᱠᱚ ᱥᱟᱵ ᱨᱟᱠᱟᱵ ᱤᱫᱤ ᱫᱟᱲᱮᱭᱟᱜ ᱛᱚ ᱾ ᱩᱱᱠᱩ ᱢᱟᱱᱟ ᱦᱟᱸᱜ ᱡᱟᱦᱟᱸ ᱞᱮᱠᱟ ᱱᱤᱛᱚᱜ ᱱᱤᱛᱚᱜ ᱠᱚ ᱦᱩᱭ ᱦᱩᱭᱪᱚᱭᱫᱟ ᱱᱟᱦᱟᱜ ᱚᱠᱟ ᱠᱚᱨᱮ? ᱨᱟᱹᱥᱠᱟᱹ ᱠᱚ ᱵᱩᱡᱷᱟᱹᱣᱼᱟᱱᱟ᱾ ᱚᱱᱟ ᱠᱚᱨᱮ ᱜᱮ ᱱᱟᱦᱟᱸᱜ ᱠᱚ ᱥᱮᱴᱮᱨᱚᱜᱼᱟ ᱦᱟᱸᱜ ᱟᱨ ᱚᱱᱟ ᱦᱩᱞ ᱢᱟᱦᱟ ᱫᱚᱠᱚ ᱦᱤᱲᱤᱧ ᱠᱟᱜᱼᱟ ᱛᱟᱭᱚᱢ ᱛᱮᱫᱚ ᱾
ᱦᱤᱲᱤᱧ ᱠᱟᱜᱼᱟ ᱠᱚ ᱟᱨ ᱱᱤᱭᱟᱹ ᱦᱩᱞ ᱞᱮᱠᱟ ᱠᱟᱱ ᱢᱟᱦᱟ ᱨᱮ ᱟᱵᱚ ᱡᱩᱢᱤᱫᱽ ᱵᱟᱝ ᱵᱚᱱ ᱛᱟᱦᱮᱸ ᱞᱮᱱᱠᱷᱟᱡ ᱫᱚ ᱪᱤᱠᱟᱹᱛᱮ ᱜᱟᱱᱚᱜᱼᱟ? ᱱᱤᱭᱟᱹ ᱨᱮᱜᱮ ᱡᱩᱢᱤᱫᱽ ᱦᱚᱸ ᱧᱮᱞᱚᱜ ᱛᱟᱵᱚᱱᱟ ᱟᱵᱚ ᱪᱮᱫᱠᱟ ᱵᱚᱱ ᱡᱩᱢᱤᱫᱚᱜ ᱠᱟᱱᱟ ᱾ ᱟᱨ ᱵᱟᱠᱷᱟᱱ ᱫᱚ ᱪᱷᱟᱹᱛᱤᱠ ᱡᱟᱹᱛᱤ ᱠᱚᱢᱟ ᱠᱚ ᱮᱢᱱᱤ ᱨᱮᱜᱮ ᱠᱚ ᱯᱚᱥᱟᱲᱟ ᱵᱚᱱ ᱜᱮᱭᱟ ᱾
ᱦᱮᱸ ᱾ ᱟᱱᱰᱮᱱᱟ ᱫᱚ
ᱟᱵᱳᱭᱟᱜ ᱡᱤᱱᱤᱥ ᱫᱚ ᱟᱵᱚ ᱛᱮᱜᱮ ᱥᱟᱵ ᱨᱟᱠᱟᱵᱽ ᱦᱩᱭᱩᱜ ᱛᱟᱵᱩᱱᱟ ᱥᱟᱵ ᱫᱚᱦᱚ ᱦᱩᱭᱩᱜ ᱛᱟᱵᱩᱱᱟ ᱾ ᱟᱵᱚ ᱛᱮᱜᱮ ᱠᱩᱨᱩᱢᱩᱴᱩ ᱦᱩᱭᱩᱜ ᱛᱟᱵᱚᱱᱟ ᱾
ᱦᱳᱭ ᱡᱟᱦᱟᱸ ᱞᱮᱠᱟ ᱦᱩᱞ ᱢᱟᱦᱟ ᱨᱮᱫᱚ ᱡᱟᱦᱟᱸ ᱞᱮᱠᱟ ᱥᱟᱡᱟᱣ ᱥᱟᱯᱲᱟᱣ ᱛᱟᱦᱮᱸ ᱠᱚᱜᱼᱟ ᱦᱩᱱᱟᱹᱝ ᱡᱟᱦᱟᱸ ᱞᱮᱠᱟ ᱟᱵᱚᱣᱟᱜ ᱦᱚᱨᱚᱜ ᱵᱟᱸᱫᱤ
ᱦᱩᱸ ᱦᱩᱸ ᱾
ᱟᱨ ᱥᱟᱶᱛᱮ ᱱᱚᱜᱼᱚᱭ ᱡᱮ ᱴᱟᱢᱟᱠ, ᱛᱩᱢᱫᱟᱜ, ᱥᱟᱠᱣᱟ, ᱟᱸᱜᱼᱥᱟᱨ, ᱠᱟᱹᱯᱤ
ᱟᱸᱜ ᱥᱟᱨ, ᱠᱟᱹᱯᱤ
ᱱᱤᱭᱟᱹ ᱠᱚᱫᱚ ᱮᱠᱟᱞ ᱱᱟᱦᱟᱜ ᱡᱩᱜᱽ ᱨᱮᱱ ᱡᱩᱣᱟᱹᱱ ᱠᱚ ᱦᱮᱸ ᱱᱟᱥᱮ ᱛᱮᱜᱮ ᱚᱱᱟ ᱠᱚᱫᱚ ᱵᱟᱝᱠᱚ ᱤᱫᱤᱭᱮᱜ ᱠᱟᱱᱟ ᱥᱮ ᱵᱟᱠᱚ ᱛᱚ ᱚᱱᱟ ᱠᱚᱫᱚ ᱵᱟᱝᱠᱚ ᱠᱩᱥᱤ ᱵᱟᱲᱟᱣᱟᱜ ᱠᱟᱱᱟ ᱾
ᱵᱟᱠᱚ ᱠᱩᱥᱤᱭᱟᱜ ᱠᱟᱱᱟ ᱵᱟᱝᱠᱚ ᱥᱩᱨ ᱵᱟᱲᱟᱜ ᱠᱟᱱᱟ ᱾ ᱦᱩᱸ
ᱟᱫᱚ ᱦᱚᱜᱼᱱᱟ ᱠᱚᱜᱮ ᱢᱤᱫᱴᱮᱱ ᱫᱤᱱ ᱫᱤᱱᱛᱮ ᱱᱟᱦᱟᱜ ᱥᱟᱱᱟᱢ ᱞᱮᱠᱟᱱᱟᱜ ᱟᱫᱚᱜ ᱠᱟᱱ ᱛᱟᱵᱚᱱᱟ ᱾
ᱟᱫᱚᱜ ᱠᱟᱱ ᱛᱟᱵᱚᱱᱟ ᱾ ᱴᱷᱤᱠ ᱵᱟᱝ ᱵᱩᱡᱷᱟᱹᱜ ᱠᱟᱱᱟ ᱾ ᱚᱱᱟ ᱫᱚ ᱟᱵᱚ ᱠᱚ ᱧᱤᱛᱚᱜ ᱡᱩᱣᱟᱹᱱ ᱠᱚ ᱡᱟᱦᱟᱸᱭ ᱢᱮᱱᱟᱜ ᱵᱚᱱᱟ ᱟᱵᱚ ᱪᱤᱨᱜᱟᱹᱞ ᱛᱟᱦᱮᱱ ᱞᱟᱹᱠᱛᱤ ᱠᱟᱱ ᱛᱟᱵᱚᱱᱟ᱾
ᱮᱠᱟᱞ ᱱᱚᱣᱟ ᱫᱚ
ᱟᱞᱮ ᱫᱚ ᱧᱤᱛᱚᱜ ᱫᱚ ᱟᱛᱩ ᱠᱚᱨᱮᱱ ᱥᱟᱱᱟᱢ ᱜᱮ ᱡᱟᱦᱟᱸ ᱡᱩᱣᱟᱹᱱ ᱠᱚᱲᱟ ᱠᱚ ᱥᱟᱱᱟᱢ ᱜᱮ ᱟᱹᱰᱤ ᱡᱩᱢᱤᱫ ᱜᱮ ᱢᱮᱱᱟᱜ ᱞᱮᱭᱟ᱾
ᱦᱳᱭ ᱭᱚᱣᱤ ᱡᱩᱢᱤᱫ ᱫᱚ ᱛᱟᱦᱮᱸᱱ ᱞᱟᱹᱠᱛᱤ ᱠᱟᱱ ᱛᱟᱵᱚᱱᱟ ᱱᱤᱛ ᱚᱠᱛᱮ ᱨᱮ ᱡᱩᱫᱤ ᱱᱤᱛ ᱢᱟ ᱱᱚᱜᱼᱚᱭ ᱚᱞᱚᱜ ᱟᱹᱠᱤᱞ ᱠᱚᱵᱚᱱ ᱥᱮᱬᱟ ᱠᱮᱫ᱾ ᱮᱱ ᱨᱮ ᱦᱚᱸ ᱡᱩᱫᱤ ᱱᱤᱛᱚᱜ ᱚᱠᱛᱚ ᱨᱮ ᱦᱚᱸ ᱡᱩᱫᱤ ᱵᱟᱵᱚᱱ ᱡᱩᱢᱤᱫ ᱚᱜᱼᱟ᱾ ᱮᱸᱰᱮ ᱠᱷᱟᱱ ᱫᱚ ᱟᱵᱚ ᱢᱟᱱ᱾ ᱢᱟᱱᱣᱟ ᱛᱟᱦᱮᱸ ᱠᱟ ᱛᱮ ᱫᱚ ᱵᱮᱠᱟᱨ ᱜᱮᱛᱟ ᱵᱚᱱᱟ ᱱᱟᱦᱟᱜ
ᱵᱮᱠᱟᱨ ᱜᱮᱛᱟ ᱵᱚᱱᱟ᱾
ᱦᱳᱭ ᱫᱟᱲᱮ ᱭᱟᱜ ᱵᱷᱳᱨ ᱟᱵᱚ ᱦᱚᱸ ᱠᱩᱨᱩ ᱢᱩᱴᱩ ᱤᱫᱤ ᱭᱟᱵᱩᱱ ᱡᱟᱦᱟᱸᱛᱤᱱᱟᱹᱜ ᱟᱵᱩ ᱵᱩᱱ ᱵᱩᱡᱷᱟᱹᱣ ᱫᱟᱲᱮ ᱠᱟᱣ ᱫᱟ᱾ ᱥᱟᱨᱮᱡ ᱠᱚ ᱟᱨ ᱦᱚᱸ ᱪᱮᱫ ᱞᱮᱠᱟ ᱵᱩᱱ ᱵᱩᱡᱷᱟᱹᱣ ᱦᱚᱪᱚ ᱠᱚᱣᱟ ᱚᱱᱟ ᱫᱚ ᱟᱵᱚ ᱣᱟᱜ᱾
ᱦᱩᱸ ᱦᱩᱸ ᱵᱚᱭᱦᱟ ᱠᱚ ᱡᱟᱛᱮ ᱚᱞᱚᱜ ᱯᱟᱲᱦᱟᱜ ᱛᱮ᱾ ᱜᱮᱭᱟᱱ ᱠᱚ ᱛᱮ ᱠᱚ ᱦᱟᱢᱮᱴ ᱠᱚ ᱚᱱᱟ ᱠᱚᱛᱮ ᱜᱮ ᱥᱟᱶᱛᱟ ᱵᱚᱱ ᱞᱟᱦᱟᱭᱟ᱾ ᱚᱞᱚᱜ ᱯᱟᱲᱦᱟᱜ ᱵᱟᱝᱠᱷᱟᱱ ᱫᱚ ᱛᱤᱦᱤᱧ ᱜᱟᱯᱟ ᱦᱚᱸ ᱪᱮᱫ ᱦᱚᱸ ᱵᱟᱹᱱᱩᱜᱼᱟ ᱵᱟᱢ ᱞᱟᱦᱟ ᱫᱟᱲᱤᱜᱼᱟ᱾
ᱦᱮᱭ ᱟᱹᱠᱤᱞ ᱚᱱᱟ ᱫᱚ ᱟᱵᱚᱣᱟᱜ ᱚᱞᱚᱜ ᱟᱹᱠᱤᱞ ᱫᱚ᱾ ᱢᱤᱫ ᱴᱮᱱ ᱫᱟᱲᱮ ᱠᱟᱱᱟ᱾
ᱫᱟᱲᱮ ᱠᱟᱱᱟ ᱦᱩᱸ
ᱟᱨ ᱚᱱᱟ ᱵᱮᱜᱚᱨ ᱛᱮ ᱫᱚ ᱱᱤᱭᱟᱹ ᱡᱩᱜ ᱨᱮ ᱫᱚ ᱵᱟᱝ ᱵᱚᱱ ᱫᱟᱲᱮ ᱭᱟᱜ ᱜᱮᱭᱟ᱾ ᱚᱱᱟ ᱫᱚ ᱥᱟᱱᱟᱢ ᱦᱚᱲ ᱵᱚᱱ ᱵᱩᱡᱷᱟᱹᱣ ᱞᱮ ᱠᱷᱟᱱ᱾
ᱚᱱᱟ ᱛᱮ ᱵᱚᱭᱦᱟ ᱠᱚᱧ ᱢᱮᱛᱟ ᱠᱚ ᱜᱮᱭᱟ ᱞᱮ ᱦᱩᱰᱤᱧ ᱵᱚᱭᱦᱟ ᱠᱚ ᱡᱮ ᱚᱞᱚᱜ ᱯᱟᱲᱦᱟᱜ ᱛᱮ ᱜᱮ ᱮᱠᱫᱚᱢ ᱥᱮᱬᱟ ᱞᱟᱹᱠᱛᱤ ᱞᱟᱹᱠᱛᱤ ᱠᱟᱱ ᱜᱮᱭᱟ ᱚᱱᱟ ᱫᱚ᱾ ᱱᱚᱶᱟ ᱚᱞᱚᱜ ᱯᱟᱲᱦᱟᱜ ᱵᱟᱝ ᱠᱷᱟᱱ ᱫᱚ ᱢᱮᱫ ᱢᱟᱨᱥᱟᱞ ᱫᱚ ᱵᱟᱝ ᱢᱟᱨᱥᱟᱞᱚᱜ ᱛᱟᱵᱚᱱᱟ ᱛᱟᱭᱚᱢ ᱨᱮ ᱜᱮ ᱵᱚᱱ ᱛᱟᱦᱮ ᱱᱟ᱾
ᱡᱟᱦᱟᱸ ᱞᱮᱠᱟ ᱥᱮᱫᱟᱭ ᱠᱚ ᱛᱟᱦᱮᱸ ᱠᱟᱱᱟ ᱤᱱᱟᱹ ᱚᱠᱛᱮ ᱨᱮᱫᱚ ᱚᱞᱚᱜ ᱩᱠᱤᱞ ᱵᱟᱝ ᱛᱟᱦᱮᱸ ᱠᱟᱱ ᱨᱮᱦᱚᱸ ᱮᱱᱦᱚᱸ ᱩᱱᱠᱩ ᱣᱟᱜ ᱢᱤᱫ ᱴᱮᱱ ᱫᱟᱭᱟ ᱫᱩᱞᱟᱹᱲ ᱥᱮ ᱡᱩᱢᱤᱫ ᱛᱟᱦᱮᱸ ᱠᱟᱱᱟ᱾
ᱡᱩᱢᱤᱫ ᱛᱟᱦᱮᱸ ᱠᱟᱱ ᱛᱟ ᱠᱚᱣᱟ ᱡᱩᱢᱤᱫ ᱜᱮ ᱡᱚᱠᱷᱚᱱ ᱫᱚ ᱟᱹᱰᱤ᱾ ᱫᱟᱲᱤ ᱵᱚᱞᱮ ᱛᱟᱦᱮᱸ ᱠᱟᱱ ᱛᱟᱠᱚ ᱣᱟ ᱛᱮᱦᱤᱧ ᱜᱟᱯᱟ ᱫᱚ ᱥᱤᱠᱷᱱᱟᱹᱛ ᱨᱮᱱᱟᱜ᱾ ᱡᱩᱜᱽ ᱠᱟᱱᱟ ᱥᱤᱠᱷᱱᱟᱹᱛ ᱵᱟᱝ ᱠᱷᱟᱱ ᱫᱚ ᱵᱟᱝ ᱵᱚᱱ ᱞᱟᱦᱟ ᱫᱟᱲᱮᱭᱟᱜᱼᱟ᱾
ᱵᱟᱝ ᱮᱠᱟᱞ ᱵᱟᱵᱚᱱ ᱞᱟᱦᱟ ᱫᱟᱲᱮ ᱭᱟᱜ ᱠᱟᱱᱟ ᱟᱫᱚ ᱦᱚᱸᱜᱼᱚ ᱱᱟ ᱠᱚᱜᱮ ᱟᱯᱮᱥᱮᱫ᱾ ᱚᱱᱟ ᱠᱚ ᱜᱮ ᱡᱩᱫᱤ ᱱᱤᱭᱟᱹ ᱠᱚ ᱠᱟᱛᱷᱟ ᱟᱛᱳ ᱟᱛᱳ ᱨᱮ ᱥᱟᱱᱟᱢ ᱦᱚᱲ ᱵᱩᱱ ᱞᱟᱹᱭ ᱦᱟᱹᱴᱤᱧ ᱠᱚᱣᱟ ᱮᱸᱰᱮ ᱠᱷᱟᱱ ᱥᱟᱱᱟᱢ ᱦᱚᱲ ᱵᱚᱱ ᱵᱩᱡᱷᱟᱹᱣ ᱫᱟᱲᱮᱭᱟᱜ ᱛᱮ
ᱦᱩᱸ ᱦᱩᱸ ᱵᱩᱡᱷᱟᱹᱣ ᱞᱟᱹᱠᱛᱤ ᱠᱟᱱ ᱛᱟᱵᱚ ᱱᱟ᱾
ᱦᱳᱭ ᱚᱠᱛᱚ ᱠᱚ ᱵᱟᱝ ᱵᱤᱞᱚᱢ ᱠᱟᱛᱮ ᱟᱵᱚ᱾ ᱩᱥᱟᱹᱨᱟ ᱞᱚᱜᱮ ᱵᱚᱱ ᱡᱩᱢᱤᱫ ᱫᱟᱲᱮ ᱠᱮᱭᱟ᱾
ᱞᱟᱜᱮ ᱵᱚᱱ ᱢᱤᱫ ᱫᱟᱲᱮᱜ ᱜᱮᱭᱟ᱾
ᱟᱫᱚ ᱟᱞᱮ ᱥᱮ ᱦᱚᱸ ᱱᱟᱦᱟᱜ ᱪᱟᱞᱟᱜ ᱠᱟᱱ ᱜᱮᱭᱟ ᱵᱚᱞᱮ ᱡᱟᱜᱚᱨ ᱠᱚᱫᱚ᱾
ᱦᱮᱸ
ᱱᱤᱛᱚᱜ ᱩᱛᱟᱹᱨ ᱨᱮ ᱡᱩᱣᱟᱹᱱ ᱠᱚ ᱫᱚ ᱨᱚᱠᱚᱢ ᱡᱚᱜᱚᱣᱟᱨᱚᱜ ᱜᱮ ᱡᱟᱹᱨᱩ ᱲᱟ ᱟᱫᱚ ᱵᱟᱝ ᱠᱷᱟᱱ ᱫᱚ᱾
ᱟᱞᱮ ᱦᱚᱸ ᱱᱚᱰᱮ ᱫᱚ᱾ ᱠᱚᱲᱟ ᱠᱚ ᱞᱮ ᱥᱟᱱᱟᱢ ᱞᱮ ᱠᱩᱨᱩ ᱢᱩᱴᱩ ᱟᱠᱟᱫ ᱜᱮᱭᱟ ᱵᱚᱞᱮ᱾ ᱜᱤᱫᱽᱨᱟᱹ ᱠᱚ ᱚᱞᱚᱜ ᱯᱟᱲ ᱦᱟᱜ ᱞᱟᱹᱜᱤᱫ ᱚᱱᱟ ᱛᱮ ᱞᱟᱦᱟ ᱥᱟᱱᱛᱟᱲᱤ ᱯᱟᱲᱦᱟᱜ ᱞᱟᱹᱜᱤᱫ ᱚᱞᱪᱤᱠᱤ ᱦᱚᱸ ᱢᱤᱫᱴᱮᱱ ᱵᱚᱞᱮ ᱯᱟᱲᱦᱟᱜ ᱞᱟᱹᱜᱤᱫ ᱞᱮ ᱮᱛᱚ ᱦᱚᱵ ᱟᱠᱟᱫᱟ ᱚᱱᱟᱠᱚ ᱜᱤᱫᱽᱨᱟᱹ᱾ ᱩᱱᱠᱩ ᱦᱩᱰᱤᱧ ᱵᱚᱭᱦᱟ ᱠᱚ ᱢᱤᱥᱨᱟ ᱠᱚ ᱡᱟ ᱢᱮᱱᱟᱜ ᱠᱚᱣᱟᱹ ᱾ ᱥᱟᱱᱟᱢ ᱠᱚ ᱱᱮ ᱥᱮᱪᱮᱫ ᱞᱟᱹᱜᱤᱫ ᱞᱮ ᱠᱩᱨᱩᱢᱩᱴᱩ ᱟᱠᱟᱫᱟ᱾
ᱚᱱᱟᱛᱮ ᱥᱟᱱᱛᱟᱲᱤ ᱞᱮ ᱪᱟᱹᱞᱤ ᱟᱠᱟᱫᱼᱟ ᱯᱟᱲᱦᱟᱜ ᱞᱟᱹᱜᱤᱫ᱾
ᱟᱯᱮ ᱫᱚ ᱪᱮᱜ ᱯᱟᱹᱨᱥᱤ ᱛᱮ ᱱᱟᱦᱟᱜ ᱯᱮ ᱚᱞ ᱯᱟᱲᱦᱟᱣ ᱟᱠᱟᱱ ᱛᱟᱵᱚᱱᱟ ᱛᱚᱵᱮ?
ᱟᱞᱮ ᱫᱚ ᱵᱟᱝᱞᱟ ᱛᱮᱜᱮ ᱯᱟᱲᱦᱟᱜ ᱦᱩᱭ ᱠᱟᱱᱟ ᱟᱫᱚ ᱢᱮᱱᱠᱷᱟᱱ ᱧᱤᱛᱚᱜ ᱫᱚ ᱤᱧ ᱫᱚ ᱟᱵᱚ ᱥᱟᱱᱛᱟᱲᱤ ᱛᱮᱜᱮ ᱯᱟᱲᱦᱟᱣ ᱦᱩᱭᱩᱜ ᱠᱟᱱᱟ᱾
ᱦᱩᱸ
ᱰᱤᱜᱽᱨᱤ ᱠᱚᱫᱚ ᱦᱟᱸᱜ ᱥᱟᱱᱛᱟᱲᱤ ᱛᱮᱜᱮ ᱦᱟᱛᱟᱣ ᱦᱩᱭᱩᱜ ᱠᱟᱱᱟ ᱧᱤᱛᱚᱜ ᱫᱚ᱾
ᱦᱳᱭ ᱵᱟᱠᱷᱟᱱ ᱟᱵᱚᱣᱟᱜ ᱡᱟᱦᱟᱸ ᱞᱮᱠᱟ ᱧᱤᱛᱚᱜ ᱯᱟᱹᱨᱥᱤ ᱢᱮᱱᱟᱜ ᱛᱟᱵᱚᱱᱟ ᱟᱵᱚ ᱠᱚᱜᱮ ᱡᱩᱫᱤ ᱵᱟᱵᱩᱱ ᱚᱞ ᱯᱟᱲᱦᱟ ᱵᱟᱵᱩᱱ ᱞᱟᱦᱟᱭᱟ ᱮᱸᱰᱮ ᱠᱷᱟᱱ ᱢᱟ ᱮᱴᱟᱜ ᱦᱚᱲ ᱢᱟ ᱵᱟᱝᱠᱚ ᱞᱟᱦᱟᱭ ᱥᱮ ᱱᱚᱣᱟ ᱠᱚ ᱢᱟ ᱟᱫᱚ
ᱡᱮ ᱫᱟᱲᱮ ᱵᱟᱢ ᱛᱟᱦᱮᱸ ᱞᱮᱱ ᱠᱷᱟᱱ ᱥᱮ ᱱᱤᱡᱮ ᱵᱟᱢ ᱵᱟᱲᱟᱭ ᱠᱷᱟᱱ ᱦᱚᱸ ᱵᱚᱭᱦᱟ ᱛᱟᱠᱚ ᱦᱚᱸ ᱪᱤᱠᱟᱢ ᱞᱟᱹᱭ ᱟᱠᱚᱣᱟ᱾
ᱦᱳᱭ ᱟᱫᱚ ᱱᱚ ᱛᱮ ᱦᱚᱸ ᱵᱚᱞᱮ ᱵᱟᱰᱟᱭ ᱫᱚ ᱢᱮᱱᱟᱜ ᱜᱮᱭᱟ᱾
ᱦᱳᱭ
ᱡᱟᱦᱟᱸ ᱞᱮᱠᱟ ᱟᱵᱚ ᱟᱵᱚ ᱛᱮᱜᱮ ᱵᱚᱱ ᱪᱮᱫ ᱠᱟᱫᱟ ᱱᱟᱦᱟᱜ ᱱᱤᱛ ᱦᱟᱹᱵᱤᱡ ᱥᱚᱨᱠᱟᱨ ᱢᱟ ᱚᱱᱟᱢᱟ ᱚᱱᱟ ᱫᱟᱣ ᱢᱟ ᱵᱟᱭ ᱮᱢ ᱠᱟᱱᱟ᱾
ᱟᱫᱚ ᱟᱵᱚᱜᱮ ᱵᱟᱵᱚᱱ ᱞᱟᱦᱟ ᱞᱮᱱᱠᱷᱟᱱ ᱫᱚ ᱥᱚᱨᱠᱟᱨ ᱪᱮᱠᱟᱛᱮᱭ ᱠᱟᱹᱢᱤᱭᱟ᱾
ᱦᱳᱭ ᱱᱚᱣᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ ᱟᱵᱚ ᱜᱮ ᱡᱚᱫᱤ ᱵᱟᱵᱚᱱ ᱞᱟᱦᱟᱜᱼᱟ ᱵᱟᱵᱚᱱ ᱞᱟᱦᱟᱭᱟ ᱮᱰᱮᱠᱷᱟᱱ ᱥᱚᱨᱠᱟᱨ ᱫᱚ ᱱᱚᱣᱟ ᱠᱚᱫᱚ ᱵᱟᱭ ᱟᱡ ᱛᱮᱫᱚ ᱱᱟᱦᱟᱜ ᱵᱟᱭ ᱞᱟᱦᱟᱭᱟ ᱛᱚ᱾ ᱚᱱᱤᱭ ᱢᱮᱱᱟ ᱟᱯᱮᱭᱟᱜ ᱨᱮᱸᱜᱮᱡ ᱛᱮᱛᱟᱝ ᱠᱟᱱᱟ ᱟᱨ ᱤᱧ ᱫᱚ ᱚᱱᱟ ᱞᱟᱦᱟ ᱛᱮᱫᱚ ᱪᱮᱜ ᱦᱩᱭᱩᱜᱼᱟ᱾
ᱤᱱᱠ ᱜᱮ ᱦᱟ ᱢᱟ ᱚᱠᱛᱚ ᱦᱩᱭ ᱠᱟᱱᱟ᱾
ᱦᱳᱭ ᱴᱷᱤᱠ ᱴᱷᱤᱠ᱾